ᱦᱮᱸ ᱡᱚᱦᱟᱨ ᱜᱮ ᱜᱚᱝᱠᱮ ᱾
ᱦᱳᱭ ᱡᱚᱦᱟᱨ ᱜᱮ ᱜᱚᱝᱠᱮ, ᱪᱮᱫ ᱞᱮᱠᱟ ᱱᱟᱯᱟᱭ ᱜᱮ ᱵᱮᱥ ᱜᱮ ᱢᱮᱱᱟᱜ ᱵᱤᱱᱟ?
ᱦᱮᱸ ᱜᱚᱝᱠᱮ ᱱᱤᱭᱟᱹ ᱜᱷᱟᱹᱲᱤ ᱫᱚ ᱦᱟᱸᱜ ᱪᱟᱸᱫᱳ ᱵᱚᱸᱜᱟᱣᱟᱜ ᱫᱟᱭᱟ ᱛᱮᱫᱚ ᱱᱟᱯᱟᱭ ᱜᱮᱭᱟᱞᱤᱧ ᱾ ᱟᱨ ᱚᱲᱟᱜ ᱠᱚᱨᱮ ᱦᱚᱸ ᱱᱟᱯᱟᱭ ᱜᱮᱭᱟ ᱠᱚ ᱦᱮᱸ ᱾ ᱟᱫᱚ ᱟᱹᱵᱤᱱ ᱜᱮ ᱦᱟᱸᱜ ᱪᱮᱫ ᱠᱟ ᱢᱮᱱᱟᱜ ᱵᱤᱱᱟ ᱟᱹᱵᱤᱱ ᱱᱟᱯᱟᱭ ᱜᱮᱭᱟᱵᱤᱱ ᱥᱮ ᱪᱮᱫ ᱞᱮᱠᱟ ᱢᱮᱱᱟᱜ ᱵᱤᱱᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱾ ᱱᱤᱛ ᱦᱟᱹᱵᱤᱡ ᱫᱚ ᱱᱟᱦᱟᱜ ᱡᱚᱛᱚ ᱚᱲᱟᱜ ᱠᱚᱨᱮᱱ ᱥᱮ ᱯᱮᱲᱟ ᱯᱟᱹᱲᱣᱟᱹ ᱠᱚ ᱡᱚᱛᱚ ᱠᱚᱜᱮ ᱱᱟᱯᱟᱭ ᱜᱮ ᱢᱮᱱᱟᱜ ᱠᱚᱣᱟ ᱟᱨ ᱱᱟᱯᱟᱭ ᱵᱚᱱ
ᱟᱪᱪᱷᱟ ᱦᱳᱭ ᱦᱳᱭ ᱾ ᱟᱫᱚ ᱜᱚᱝᱠᱮ ᱛᱟᱦᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱭᱟᱹ ᱜᱷᱟᱹᱲᱤ ᱫᱚ?
ᱦᱳᱭ ᱱᱤᱛ ᱵᱮᱲᱟ ᱫᱚ ᱱᱟᱦᱟᱜ ᱱᱚᱜᱚᱭ ᱛᱮᱦᱤᱧ ᱫᱚ ᱟᱹᱭᱩᱵ ᱵᱮᱞᱟ ᱚᱠᱛᱚ ᱫᱚ ᱵᱟᱭ ᱫᱟᱜ ᱟ ᱞᱮᱜ-ᱟ ᱟᱫᱚ ᱱᱤᱛᱜᱮ ᱱᱟᱦᱟᱜ ᱵᱟᱨᱦᱮ ᱥᱮᱫ ᱞᱤᱧ ᱫᱟᱬᱟ ᱵᱟᱲᱟ ᱞᱤᱧ ᱥᱮᱱ ᱠᱟᱱ ᱛᱟᱦᱮᱱᱟ ᱟᱫᱚ ᱱᱚᱜ ᱚᱭ ᱚᱲᱟᱜ ᱠᱚᱥᱮᱫ ᱵᱚᱞᱚ ᱦᱩᱭᱱᱟ ᱾ ᱟᱫᱚ ᱱᱚᱜ-ᱚᱭ ᱚᱲᱟᱜ ᱯᱩᱨᱟᱹ ᱫᱟᱜ ᱠᱚ ᱧᱩ ᱵᱟᱲᱟ ᱠᱟᱛᱮᱫ ᱟᱫᱚ ᱱᱚᱜ-ᱚᱭ ᱟᱵᱮᱱ ᱥᱟᱶᱛᱮ ᱛᱮᱜᱮ ᱱᱚᱜᱚᱭ ᱨᱚᱯᱚᱲ ᱠᱚ ᱦᱩᱭᱩᱜ ᱠᱟᱱᱟ ᱱᱟᱦᱟᱜ ᱱᱚᱣᱟ ᱮᱯᱥ ᱨᱮᱜᱤ ᱾ ᱟᱨ ᱟᱵᱮᱱ ᱫᱚ ᱱᱟᱦᱟᱜ ᱚᱠᱟ ᱨᱮ ᱢᱮᱱᱟᱜ ᱵᱤᱱᱟ ᱪᱮᱫ ᱠᱚ ᱪᱤᱠᱟ ᱵᱟᱲᱟ ᱦᱩᱭᱩᱜ ᱠᱟᱱᱟ ᱱᱤᱛ ᱵᱮᱲᱟ ᱫᱚ ᱱᱟᱦᱟᱜ ᱚᱱᱛᱮ ᱫᱚ?
ᱦᱮᱸ ᱜᱚᱝᱠᱮ ᱟᱹᱞᱤᱧ ᱢᱟ ᱚᱲᱟᱜ ᱠᱚᱨᱮ ᱜᱮ ᱢᱮᱱᱟᱜ ᱞᱤᱧᱟᱹ ᱦᱟᱜ ᱱᱤᱭᱟᱹ ᱜᱷᱟᱹᱲᱤ ᱫᱚ ᱦᱟᱸᱜ ᱠᱟᱹᱢᱤ ᱠᱚᱦᱚᱸ
ᱦᱩᱸ ᱾
ᱵᱟᱝ ᱠᱟᱹᱢᱤ ᱦᱩᱭᱩᱜ ᱠᱟᱱᱟ ᱟᱨᱠᱤ ᱱᱤᱭᱟᱹ ᱜᱷᱟᱹᱲᱤ ᱚᱲᱟᱜ ᱠᱚᱨᱮᱱᱟᱜ ᱪᱟᱥᱵᱟᱥ ᱠᱚᱨᱮ ᱪᱟᱥ ᱠᱟᱹᱢᱤ ᱠᱚᱨᱮ ᱜᱮ ᱦᱚᱨᱚ-ᱵᱚᱨᱚ ᱟᱨᱠᱤ ᱠᱟᱹᱢᱤ ᱜᱚᱲᱚ ᱦᱩᱭᱩᱜ ᱠᱟᱱᱟ ᱾ ᱟᱫᱚ
ᱦᱳᱭ ᱟᱥᱟᱬᱥᱟᱱ ᱫᱤᱱ ᱫᱚ ᱱᱟᱦᱟᱜ ᱪᱟᱥ ᱠᱟᱹᱢᱤ ᱫᱚ ᱠᱟᱱᱟ ᱱᱤᱛᱚᱜ ᱫᱚ ᱡᱟᱦᱟᱸᱭ ᱠᱚᱣᱟᱜ ᱡᱚᱫᱤ ᱫᱟᱜ ᱠᱚ ᱠᱷᱮᱛᱨᱮ ᱡᱟᱹᱲᱤᱭᱟ ᱟᱠᱟᱜᱟᱭ ᱟᱨ ᱯᱮᱨᱮᱡ ᱵᱟᱲᱟᱣᱟ ᱠᱟᱱᱟ ᱱᱟᱦᱟᱜ ᱩᱱᱠᱩ ᱠᱚᱫᱚ ᱱᱤᱛᱚᱜ ᱫᱚ ᱛᱷᱤᱨ ᱵᱟᱠᱚ ᱛᱟᱦᱮᱱᱟ ᱩᱱᱠᱩ ᱫᱚ ᱱᱤᱛᱚᱜ ᱫᱚᱠᱚ ᱟᱠᱚᱣᱟᱜ ᱜᱟᱹᱰᱤ ᱛᱮ ᱥᱮ ᱟᱠᱚᱣᱟᱜ ᱱᱟᱦᱮᱞ ᱛᱮ ᱥᱮ ᱮᱱᱛᱮᱱ ᱵᱷᱟᱲᱟ ᱜᱟᱹᱰᱤ ᱛᱮᱜᱮ ᱱᱟᱦᱟᱜ ᱠᱚ ᱥᱤ ᱚᱪᱚᱭᱟ ᱟᱨ ᱡᱟᱞᱫᱤ ᱡᱟᱞᱫᱤ ᱩᱥᱟᱹᱨᱟ ᱢᱟᱪᱷᱟ ᱠᱚ ᱨᱚᱦᱚᱭ ᱨᱮᱭᱟᱜ ᱠᱚ ᱠᱩᱨᱩᱢᱩᱴᱩ ᱠᱚ ᱞᱟᱜᱟᱜ ᱠᱟᱱᱟ ᱡᱚᱛᱷᱚ ᱦᱚᱲ ᱜᱮ ᱦᱳᱭ ᱥᱮ ᱾
ᱦᱮᱸ ᱜᱚᱝᱠᱮ ᱦᱮᱸ ᱟᱪᱪᱷᱟ ᱜᱚᱝᱠᱮ ᱛᱟᱦᱞᱮ ᱚᱱᱛᱮ ᱫᱚ ᱥᱟᱹᱜᱤᱧ ᱫᱟᱯᱮ ᱟᱨᱠᱤ ᱢᱟᱱᱮ ᱨᱚᱦᱚᱭ ᱠᱚᱫᱚ
ᱱᱚᱛᱮ ᱫᱚ ᱱᱟᱦᱟᱜ ᱜᱚᱝᱠᱮ ᱟᱞᱮ ᱯᱟᱦᱴᱟ ᱥᱮᱫ ᱫᱚ ᱨᱚᱦᱚᱭ ᱠᱚᱫᱚ ᱱᱟᱦᱟᱜ ᱵᱟᱨᱟᱵᱟᱹᱨᱤ ᱜᱮᱞᱮ ᱨᱚᱦᱚᱭ ᱠᱟᱜ-ᱟ ᱾ ᱟᱫᱚ ᱵᱟᱹᱭᱦᱟᱹᱲ ᱠᱷᱮᱛ ᱞᱮᱠᱟ ᱫᱚᱞᱮ ᱪᱟᱵᱟ ᱵᱟᱲᱟ ᱟᱠᱟᱟᱜᱼᱟ ᱛᱟᱦᱞᱮ ᱜᱚᱝᱠᱮ ᱚᱱᱛᱮ ᱫᱚ? ᱟᱯᱮᱥᱮᱫ ᱫᱚ ᱱᱟᱦᱟᱜ ᱪᱮᱫ ᱞᱮᱠᱟ ᱛᱮᱯᱮ ᱨᱚᱦᱚᱭ ᱠᱚᱫᱚ ᱛᱤᱱᱟᱹᱜ ᱥᱟᱺᱜᱤᱧ ᱟᱯᱮᱥᱮᱫ ᱫᱚ ᱱᱟᱦᱟᱜ ᱟᱨᱦᱚᱸ?
ᱟᱞᱮ ᱥᱮᱫ ᱫᱚ ᱨᱚᱦᱚᱭ ᱠᱚᱫᱚ ᱦᱟᱜ ᱦᱩᱭ ᱞᱮᱠᱟᱜᱮ ᱟᱨᱠᱤ ᱱᱚᱛᱮ ᱦᱚᱸ ᱪᱟᱵᱟ ᱞᱮ ᱞᱮᱠᱟ ᱜᱮ ᱟᱨᱠᱤ ᱟᱫᱚ ᱜᱷᱩᱴᱩ ᱠᱚᱨᱮ ᱜᱮ ᱵᱟᱠᱤ ᱢᱮᱱᱟᱜᱼᱟ ᱟᱨᱠᱤ ᱟᱫᱚ ᱚᱱᱟᱜᱮ ᱦᱟᱸᱜ ᱛᱤᱥ ᱠᱚᱨᱮ ᱥᱮᱨᱚᱠᱚᱢ ᱫᱟᱜᱟᱭ। ᱡᱟᱹᱲᱤ ᱵᱷᱟ ᱵᱮᱥᱴᱷᱤᱠ ᱡᱩᱫᱤ ᱡᱟᱲᱤᱣᱟ ᱞᱮᱟᱭ ᱟᱫᱚ ᱼᱼ ᱚᱱᱟ ᱠᱚᱨᱮ ᱦᱚᱸ ᱫᱟᱜ ᱠᱚ ᱛᱚᱸᱵᱟ ᱵᱟᱲᱟ ᱞᱮᱠᱷᱟᱱ, ᱟᱫᱚ ᱚᱱᱟ ᱠᱚᱨᱮ ᱦᱚᱸ ᱨᱚᱦᱚᱭ ᱠᱚᱫᱚ ᱟᱨᱟᱢᱵᱚ ᱜᱚᱫᱚᱜᱼᱟ।
ᱦᱳᱭ ᱮᱱᱛᱮᱫ ᱱᱟᱦᱟᱜ ᱚᱱᱟ ᱜᱷᱩᱴᱩ ᱥᱮᱫ ᱫᱚ ᱱᱟᱦᱟᱜ ᱫᱟᱜ ᱠᱚ ᱩᱱᱟᱹᱜ ᱡᱚᱞᱫᱤ ᱵᱟᱭ ᱥᱟᱜᱟ, ᱟᱵᱚ ᱢᱟᱵᱚᱱ ᱼᱼ ᱵᱟᱰᱟᱭ ᱜᱮ ᱱᱟᱦᱟᱜ ᱚᱱᱟ ᱢᱟ। ᱟᱫᱚ ᱪᱚᱴ ᱪᱟᱸᱫᱳᱣᱟᱜ ᱡᱩᱫᱤ ᱫᱟᱭᱟ ᱠᱚ ᱼᱼ ᱛᱟᱦᱮᱱᱟ ᱥᱮ ᱼᱼ ᱟᱹᱰᱤ ᱡᱟᱹᱟᱥᱛᱤ ᱡᱟᱹᱲᱤᱪᱚᱭᱟ ᱱᱟᱦᱟᱜ ᱫᱟᱜ ᱠᱚ, ᱛᱚᱵᱮ ᱫᱚ ᱱᱦᱟᱜ ᱢᱤᱫ ᱜᱷᱟᱹᱲᱤᱡ ᱛᱮ ᱚᱸ ᱫᱚ ᱞᱚᱥᱚᱫ ᱼᱼ ᱚᱜ ᱜᱮ ᱦᱩᱭᱩᱜᱼᱟ। ᱱᱚᱣᱟ ᱠᱟᱰᱟ ᱰᱟᱝᱨᱟ ᱱᱟᱦᱮᱞ ᱼᱼ ᱛᱮᱫᱚ ᱱᱟᱦᱟᱜ ᱵᱟᱹᱫᱽ ᱠᱷᱮᱛ ᱫᱚ ᱱᱟᱦᱟᱜ ᱵᱟᱝ ᱥᱤ ᱦᱚᱫᱚᱜᱼᱟ। ᱟᱨ ᱪᱮᱫᱟᱜ ᱡᱮ ᱫᱟᱜ ᱠᱚ ᱱᱟᱦᱟᱜ ᱛᱟᱠᱷᱮ ᱟᱸᱡᱮᱫ ᱜᱚᱫᱚᱜᱼᱟ। ᱟᱫᱚ ᱚᱱᱟ ᱫᱚ ᱩᱱ ᱚᱠᱛᱮ ᱡᱚᱫᱤ ᱜᱟᱹᱰᱤ ᱠᱚᱛᱮᱢ ᱥᱤ ᱜᱚᱫᱟ, ᱛᱟᱦᱚᱞᱮ ᱫᱚ ᱢᱤᱫ ᱫᱤᱱ ᱢᱤᱫ ᱜᱷᱚᱱᱴᱟ ᱨᱮᱜᱮ ᱱᱟᱦᱟᱜ ᱚᱱᱟ ᱥᱤ ᱼᱼ ᱫᱚ ᱦᱩᱭ ᱜᱚᱫᱚᱜᱼᱟ। ᱟᱨ ᱨᱚᱦᱚᱭ ᱦᱚᱭ ᱜᱟᱱᱚᱜᱼᱟ ᱦᱳᱭ ᱥᱮ।
ᱦᱳᱭ ᱦᱳᱭ ᱟᱫᱚ ᱜᱚᱢᱠᱮ ᱱᱚᱣᱟ ᱠᱚᱨᱮ ᱢᱟ ᱰᱟᱝᱨᱤ ᱠᱚᱦᱚᱸ ᱵᱟᱹᱱᱩᱜ ᱠᱚᱣᱟ। ᱱᱟᱦᱮᱞ ᱰᱟᱝᱨᱤ ᱱᱟᱦᱮᱞ ᱢᱟ ᱼᱼ ᱵᱟᱝ ᱞᱮᱠᱟᱜᱮ ᱟᱨᱠᱤ। ᱟᱫᱚ ᱼᱼ ᱚᱱᱟ ᱡᱟᱦᱟᱸ ᱞᱮᱠᱟᱛᱮ ᱟᱨᱠᱤ ᱴᱨᱟᱠᱴᱟᱨ ᱠᱚ ᱦᱩᱭ ᱟᱠᱟᱱᱛᱮ ᱟᱫᱚ ᱼᱼ ᱞᱚᱜᱚᱱ ᱜᱮᱠᱚ ᱪᱟᱥ ᱫᱚᱠᱚ ᱨᱟᱠᱟᱵ ᱜᱚᱫ ᱠᱟᱜᱼᱟ ᱟᱨᱠᱤ। ᱟᱹᱰᱤ ᱞᱚᱜᱚᱱ ᱜᱮ। ᱟᱨ ᱵᱟᱝᱠᱷᱟᱱ ᱰᱟᱝᱨᱤ ᱠᱚ ᱼᱼ ᱠᱷᱟᱱ ᱫᱚ ᱟᱹᱰᱤ ᱢᱟᱱᱮ ᱡᱚᱛᱚ ᱦᱚᱲ ᱚᱲᱟᱜ ᱨᱮᱢᱟ ᱰᱟᱝᱨᱤ ᱠᱚᱦᱚᱸ ᱵᱟᱠᱚ ᱛᱟᱦᱮᱱ ᱜᱮᱭᱟ ᱥᱮ?
ᱦᱮᱸ
ᱚᱱᱟᱜᱮ ᱪᱤᱞᱮ ᱥᱩᱵᱤᱫᱷᱟ ᱧᱚᱜ ᱠᱟᱱᱟ।
ᱦᱳᱭ ᱜᱚᱝᱠᱮ ᱚᱱᱟ ᱫᱚ ᱱᱟᱦᱟᱜ ᱟᱹᱰᱤ ᱥᱟᱹᱨᱤ ᱠᱟᱛᱷᱟ ᱜᱮᱵᱮᱱ ᱞᱟᱹᱭ ᱠᱮᱜᱼᱟ। ᱡᱟᱦᱟᱸ ᱫᱚ ᱼᱼ ᱟᱻ ᱱᱤᱛ ᱠᱟᱛᱮᱫ ᱱᱟᱦᱟᱜ ᱜᱟᱹᱭ ᱰᱟᱝᱨᱟ ᱟᱹᱥᱩᱞ ᱠᱚᱵᱚᱱ ᱠᱚᱢ ᱠᱟᱜᱼᱟ। ᱟᱨ, ᱠᱟᱛᱷᱟ ᱫᱚ ᱱᱚᱣᱟ ᱦᱩᱭᱩᱜ ᱠᱟᱱᱟ, ᱱᱤᱛ ᱠᱟᱛᱮᱫ ᱫᱚ ᱼᱼ ᱮᱱᱛᱮᱱ ᱜᱩᱯᱤ ᱜᱤᱫᱽᱨᱟᱹ ᱠᱚ ᱼᱼ ᱵᱟᱵᱚᱱ ᱧᱟᱢᱮᱫ ᱠᱚᱣᱟ ᱥᱮ ᱟᱵᱚ ᱠᱚᱨᱮᱱ ᱜᱤᱫᱽᱨᱟᱹ ᱦᱚᱸ ᱵᱟᱵᱚᱱ ᱠᱩᱞ ᱠᱟᱠᱚ ᱠᱟᱱᱟ ᱜᱩᱯᱤ ᱫᱚ। ᱤᱥᱠᱩᱞ ᱠᱚ ᱵᱟᱹᱜᱤᱭᱟᱛᱮ ᱫᱚ, ᱟᱵᱚ ᱫᱚ ᱢᱚᱱᱮ ᱨᱮᱵᱚᱱ ᱦᱩᱫᱤᱥᱮᱜ ᱠᱟᱱᱟ, ᱡᱩᱫᱤ ᱼᱼ ᱤᱥᱠᱩᱞ ᱠᱚ, ᱜᱤᱫᱽᱨᱟᱹ ᱠᱚ ᱡᱩᱫᱤ ᱠᱚ ᱥᱮᱱᱚᱜᱼᱟ, ᱛᱟᱦᱟᱞᱮ ᱫᱚᱠᱚ ᱪᱮᱫᱟ। ᱦᱳᱭᱥᱮ? ᱟᱨ ᱩᱱ ᱚᱠᱛᱮ ᱫᱚ ᱱᱟᱦᱟᱜ ᱠᱚ ᱼᱼ ᱢᱮᱱᱮᱫ ᱠᱟᱱ ᱛᱟᱦᱮᱱᱟ ᱠᱤ ᱪᱟᱥ ᱠᱟᱹᱢᱤ ᱱᱟᱦᱟᱜ ᱦᱩᱭᱩᱜ ᱛᱟᱵᱚᱱ ᱜᱮ। ᱦᱩᱲᱩ ᱠᱚ, ᱡᱚᱢ ᱠᱚ, ᱡᱩᱫᱤ ᱯᱮ ᱵᱚᱪᱷᱚᱨ ᱨᱮᱭᱟᱜ ᱦᱩᱲᱩ ᱪᱟᱣᱞᱮ ᱦᱩᱭᱱᱟ ᱱᱦᱟᱜ ᱢᱤᱫ ᱪᱟᱥ ᱨᱮ। ᱟᱨ ᱛᱚᱵᱮ ᱱᱟᱦᱟᱜ ᱪᱮᱫ ᱚᱞ ᱯᱟᱲᱦᱟᱣ ᱼᱼ ᱛᱮᱫᱚ ᱪᱮᱫ ᱮᱢ ᱧᱟᱢᱟ ᱦᱳᱭᱥᱮ? ᱢᱮᱱᱮᱫ ᱠᱟᱱ ᱛᱟᱦᱮᱱᱟᱠᱚ ᱦᱟᱯᱲᱟᱢ ᱠᱚ, ᱚᱞ ᱯᱟᱲᱦᱟᱣ ᱠᱟ ᱠᱟᱛᱮᱫ ᱫᱚ ᱱᱟᱦᱟᱜ ᱼᱼ ᱵᱟᱨᱦᱮ ᱟᱨ ᱵᱟᱨᱦᱮᱢ ᱛᱟᱦᱮᱱᱟ। ᱚᱲᱟᱜ ᱠᱚ, ᱩᱱᱟᱹᱜ ᱞᱟᱹᱴᱩ ᱞᱟᱹᱴᱩ ᱠᱷᱮᱛ ᱡᱮᱜ ᱡᱟᱭᱜᱟ ᱠᱚᱫᱚ ᱚᱠᱚᱭ ᱧᱮᱞ ᱛᱟᱢᱟ? ᱟᱫᱚ ᱱᱤᱛ ᱠᱷᱮᱛᱮᱫ ᱫᱚ ᱼᱼ ᱚᱱᱟ ᱠᱚᱫᱚ ᱵᱚᱫᱚᱞᱱᱟ᱾ ᱫᱤᱥᱚᱢ ᱠᱚ ᱵᱚᱫᱚᱞᱚᱜ ᱠᱟᱱᱟ। ᱟᱫᱚ ᱱᱤᱛ ᱠᱷᱮ ᱛᱮᱜ ᱫᱚ ᱚᱞᱚᱜ ᱜᱮ ᱥᱟᱱᱟᱢ ᱠᱷᱚᱱ ᱞᱟᱹᱠᱛᱤ ᱫᱚ ᱠᱟᱱᱟ ᱦᱳᱭ ᱥᱮ।
ᱦᱳᱸᱼᱼ ᱟᱫᱚ ᱚᱱᱟ ᱠᱚᱦᱚᱸ ᱫᱚᱨᱠᱟᱨ ᱜᱮ ᱠᱟᱱᱟ ᱦᱟᱸᱜ। ᱚᱞᱚᱜ ᱠᱚ ᱵᱟᱢ ᱥᱮᱬᱟ ᱞᱮᱠᱷᱟᱱᱼᱼ ᱱᱮᱛᱟᱨ ᱡᱩᱜᱽ ᱢᱟ ᱰᱤᱡᱤᱴᱮᱞ ᱡᱩᱜᱽ ᱠᱟᱱᱟ ᱛᱚ। ᱟᱫᱚ ᱚᱱᱟ ᱠᱚᱫᱚ ᱫᱚᱨᱠᱟᱨ ᱜᱮᱭᱟ ᱦᱟᱸᱜ ᱱᱤᱦᱟᱹᱛ ᱜᱮ। ᱦᱮᱸ ᱟᱫᱚ ᱚᱱᱠᱟ ᱦᱚᱸ ᱵᱟᱢ ᱯᱟᱲᱦᱟᱣ ᱞᱮᱱᱠᱷᱟᱱ ᱦᱟᱸᱜ, ᱵᱟᱝ ᱚᱞᱚᱜ ᱠᱚ ᱵᱟᱢ ᱚᱞᱚᱜᱼᱼ ᱜᱚᱲᱟ ᱞᱮᱱᱠᱷᱟᱱ ᱦᱟᱯᱮᱱ ᱫᱤᱱ ᱼᱼ ᱦᱮᱸ ᱜᱤᱫᱽᱨᱟᱹ ᱯᱤᱫᱽᱨᱟᱹ ᱦᱚᱸᱠᱚ ᱞᱟᱹᱭᱟ ᱠᱩᱴᱷᱤᱱ ᱵᱟᱵᱟ ᱤᱧ ᱵᱟᱵᱟ ᱫᱚ ᱛᱟᱦᱮᱸ ᱠᱟᱱᱟ ᱱᱚᱝᱠᱟ। ᱥᱩᱡᱳᱜᱽ ᱥᱩᱡᱽ। ᱥᱩᱵᱤᱫᱷᱟ ᱩᱱᱟᱹᱜ ᱧᱟᱢ ᱠᱟᱛᱮ ᱨᱮᱦᱚᱸᱼᱼ ᱦᱮᱸ ᱵᱟᱠᱚ ᱯᱟᱲᱦᱟᱣ ᱠᱟᱱᱟ। ᱥᱮ ᱪᱮᱫ? ᱟᱨᱼᱼ ᱟᱨ ᱱᱤᱡᱮ ᱦᱚᱸ, ᱯᱟᱲᱦᱟᱣ ᱫᱚ ᱫᱚᱨᱠᱟᱨ ᱠᱟᱱ ᱜᱮᱭᱟ। ᱪᱮᱫᱟᱜ ᱥᱮ ᱚᱱᱟ ᱫᱚᱼᱼ ᱦᱮᱸ ᱯᱟᱹᱦᱤᱞ ᱞᱮᱠᱟ ᱢᱩᱨᱠᱷᱟᱹ ᱞᱮᱠᱟᱱ ᱢᱩᱨᱠᱷᱟᱹ ᱦᱚᱲ ᱞᱮᱠᱟ ᱛᱟᱦᱮᱸ ᱞᱮᱠᱟᱱ ᱢᱟ ᱵᱟᱝ ᱜᱟᱱᱚᱜ ᱠᱟᱱᱟ ᱥᱮ ᱱᱮᱛᱟᱨ ᱫᱤᱱ ᱱᱮᱛᱟᱨ ᱡᱩᱜᱽ ᱨᱮᱫᱚ ᱟᱨᱠᱤ ᱟᱫᱚ
ᱦᱳᱭ ᱜᱚᱝᱠᱮ ᱱᱚᱣᱟ ᱫᱚ ᱡᱚᱛᱷᱟᱛ ᱠᱟᱛᱮ ᱜᱮᱵᱮᱱ ᱞᱟᱹᱭ ᱠᱮᱜᱼᱟ᱾ ᱟᱜ ᱥᱮᱫᱟᱭ ᱦᱚᱲ ᱫᱚ ᱱᱟᱦᱟᱜ ᱱᱚᱣᱟ ᱮᱴᱟᱜ ᱡᱤᱱᱤᱥ ᱨᱮᱫᱚ ᱟᱹᱰᱤ ᱵᱟᱰᱟᱭ ᱛᱟᱦᱮᱱ ᱠᱟᱱ ᱛᱟᱠᱚ ᱛᱟᱦᱮᱱᱟ᱾ ᱚᱞᱚᱜ ᱯᱟᱲᱦᱟᱜ ᱱᱤᱭᱟᱹ ᱠᱷᱟᱹᱞᱤ ᱵᱟᱛ ᱠᱟᱛᱮ ᱡᱩᱫᱤᱢ ᱠᱟᱛᱷᱟᱭ ᱠᱷᱟᱱᱡ ᱫᱚ ᱚᱱᱟ ᱫᱚ ᱩᱱᱟᱹᱜ ᱫᱚ ᱵᱟᱠᱚ ᱵᱟᱠᱚ ᱥᱮᱬᱟ ᱟᱠᱟᱫ ᱛᱟᱦᱮᱱᱟ ᱟᱨ ᱵᱟᱠᱚ ᱵᱟᱰᱟᱭ ᱠᱟᱱ ᱛᱟᱦᱮᱱᱟ ᱢᱮᱱᱠᱷᱟᱱ ᱱᱤᱛᱚᱜ ᱠᱟᱛᱮᱫ ᱵᱚᱱ ᱧᱮᱞᱮᱫ ᱠᱟᱱᱟ ᱚᱞᱚᱜ ᱯᱟᱲᱦᱟᱜ ᱫᱚ ᱮᱱᱛᱮᱱ ᱟᱵᱚ ᱵᱚᱱ ᱥᱮᱬᱟᱭᱮᱫ ᱠᱟᱱᱟ ᱟᱵᱚᱨ ᱨᱮᱱ ᱜᱤᱫᱽᱨᱟᱹ ᱵᱚᱱ ᱥᱮᱬᱟ ᱠᱚ ᱠᱟᱱᱟ ᱱᱟᱦᱟᱜ ᱟᱨ ᱩᱱ ᱥᱩᱢᱟᱹᱭ ᱫᱚ ᱮᱴᱟᱜ ᱡᱤᱱᱤᱥ ᱨᱮ ᱟᱹᱰᱤ ᱥᱮᱬᱟᱸ ᱫᱷᱮ ᱭᱟᱱ ᱛᱟᱠᱚ ᱡᱮᱢᱚᱱᱤᱧ ᱞᱟᱹᱭᱟ ᱱᱟᱦᱮᱞ ᱵᱮᱟᱱᱟᱣ ᱨᱮ ᱡᱮᱢᱚᱱᱤᱧ ᱨᱮᱭᱟᱜ ᱟᱲᱜᱚᱢ ᱵᱮᱟᱱᱟᱣ ᱨᱮ ᱡᱮᱢᱚᱱ ᱚᱲᱟᱜ ᱚᱲᱟᱜ ᱠᱚ ᱵᱮᱱᱟᱣ ᱨᱮ ᱚᱲᱟᱜ ᱠᱚ ᱫᱟᱵᱮᱫ ᱠᱟᱱ ᱛᱟᱦᱮᱱᱟ ᱟᱨ ᱥᱤᱞᱯᱤᱧ ᱠᱚ ᱵᱮᱱᱟᱣᱮᱫ ᱠᱟᱱ ᱛᱟᱦᱮᱱᱟ ᱥᱚᱵ ᱠᱤᱪᱷᱩ ᱱᱤᱡᱮ ᱜᱮᱠᱚ ᱪᱮᱠᱟᱹᱭᱮᱫ ᱠᱟᱱ ᱛᱟᱦᱮ ᱱᱟ᱾ ᱦᱳᱭ ᱥᱮ
ᱦᱚᱭ
ᱟᱨ ᱱᱤᱛ ᱠᱟᱛᱮᱫ ᱫᱚ ᱱᱟᱦᱟᱜ ᱠᱚᱞ ᱫᱟᱵᱮᱱ᱾
ᱟᱫᱚ ᱚᱱᱟ ᱠᱚ ᱜᱮ ᱜᱚᱝᱠᱮ ᱟᱫᱚ ᱱᱮᱛᱟᱨ ᱫᱤᱱ ᱠᱚᱢᱟ ᱚᱱᱟ ᱠᱚᱫᱚ ᱠᱚ ᱦᱤᱲᱤᱧ ᱪᱟᱵᱟ ᱠᱮᱫᱟ ᱱᱚᱣᱟ ᱱᱮᱛᱟᱨ ᱢᱟ᱾ ᱡᱮ ᱱᱟᱦᱮᱞ ᱪᱮᱫ ᱞᱮᱠᱟ ᱠᱟᱛᱮ ᱠᱚ ᱥᱤᱭᱟ ᱥᱮ ᱚᱻ ᱪᱮᱫᱠᱟ ᱠᱟᱛᱮᱫ ᱠᱚ ᱵᱮᱱᱟᱣ ᱮᱜ ᱞᱮᱠᱷᱟᱱ ᱱᱟᱦᱮᱞ ᱠᱚ ᱡᱩᱛᱩᱜᱼᱟ ᱥᱮ ᱪᱮᱫ ᱦᱮᱸ᱾ ᱟᱫᱚ ᱱᱮᱛᱟᱨ ᱢᱟ ᱰᱟᱹᱝᱨᱤ ᱠᱚᱜᱮ ᱵᱟᱹᱱᱩᱜ ᱠᱚᱣᱟ ᱡᱮ ᱱᱟᱦᱮᱞ ᱪᱮᱫ ᱞᱮᱠᱟ ᱠᱟᱛᱮᱫ ᱠᱚ ᱥᱤᱭᱟ ᱚᱱᱟ ᱜᱮ ᱵᱟᱠᱚ ᱵᱟᱲᱟᱭᱟ᱾ ᱱᱮᱛᱟᱨ ᱡᱩᱜᱽ ᱱᱮᱛᱟᱨ ᱢᱟᱱᱮ ᱡᱟᱦᱟᱸ ᱪᱟᱞᱟᱜ ᱠᱟᱱᱟ ᱱᱮᱛᱟᱨ ᱫᱤᱱ ᱟᱨᱠᱤ ᱱᱮᱛᱟᱨ ᱫᱤᱱ ᱢᱟ ᱱᱟᱦᱮᱞ ᱠᱚᱦᱚᱸ ᱵᱟᱝ ᱧᱮᱞᱚᱜ ᱠᱟᱱᱟ ᱚᱱᱠᱟᱜ ᱜᱮᱼᱼ ᱚᱱᱠᱟᱫᱚ ᱵᱟᱭ ᱧᱮᱞᱚᱜ ᱠᱟᱱᱟ ᱛᱟᱯᱚᱨᱮ ᱮᱸ ᱱᱤᱭᱟᱹᱼᱼ ᱯᱚᱨᱮ ᱜᱮ ᱦᱟᱯᱮᱱ ᱫᱤᱱ ᱜᱤᱫᱽᱨᱟᱹ ᱯᱤᱫᱽᱨᱟᱹ ᱱᱤᱡᱮᱨᱮᱱ ᱠᱚ ᱦᱮᱸᱼᱼ ᱡᱟᱦᱟᱸ ᱛᱤᱥ ᱠᱚ ᱧᱮᱞ ᱠᱷᱟᱱ ᱟᱫᱚ ᱠᱚ ᱞᱟᱹᱭᱟ ᱱᱚᱣᱟᱼᱼ ᱟᱵᱚ ᱡᱩᱫᱤ ᱵᱚᱱ ᱞᱟᱹᱭᱟ ᱯᱟᱹᱦᱤᱞ ᱫᱚ ᱱᱚᱝᱼᱠᱟ ᱱᱟᱦᱮᱞ ᱠᱚ ᱛᱟᱦᱮᱸ ᱠᱟᱱᱟ ᱰᱟᱝᱨᱤ ᱠᱚ ᱛᱟᱦᱮᱸ ᱠᱟᱱᱟ ᱱᱚᱝᱠᱟ ᱵᱷᱟᱵ ᱛᱮ ᱥᱤ ᱦᱩᱭᱩᱜ ᱛᱟᱦᱮᱜ ᱟᱨᱠᱤ ᱟᱫᱚ ᱦᱳᱭᱛᱳ ᱚᱱᱟ ᱠᱟᱛᱷᱟ ᱠᱚᱫᱚ ᱢᱟᱡᱟᱠ ᱜᱮᱠᱚ ᱢᱚᱱᱮᱭᱟ ᱦᱟᱸᱜ ᱞᱟᱹᱭ ᱟᱠᱚᱼᱼ ᱮᱸ ᱮᱢᱚᱱ ᱠᱟᱛᱷᱟ ᱯᱮ ᱫᱷᱮᱥᱴᱚᱞᱤ ᱞᱟᱹᱭᱟᱠᱚ ᱟᱯᱮ ᱫᱚ ᱠᱚᱴᱷᱤ ᱮᱲᱮ ᱠᱟᱛᱷᱟ ᱯᱮ ᱞᱟᱹᱭ ᱮᱫᱟ᱾ ᱚ ᱚᱸᱰᱮ ᱞᱮ ᱧᱮᱞ ᱟᱹᱜᱩᱭᱮᱫᱟ ᱱᱮᱛᱟᱨ ᱴᱟᱠᱴᱟᱨ ᱛᱮᱠᱚ ᱥᱤᱭᱮᱫᱟ ᱥᱮ ᱪᱮᱫ ᱜᱚᱝᱠᱮ?
ᱟ ᱦᱳᱭ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱮᱜᱼᱟ᱾ ᱟᱨ ᱱᱚᱣᱟ ᱠᱟᱛᱷᱟ ᱫᱚ ᱮᱱᱛᱮᱱ ᱥᱟᱹᱨᱤ ᱜᱮᱭᱟ ᱡᱮ ᱱᱤᱛ ᱠᱷᱟᱹᱛ ᱛᱮᱱ ᱦᱚ ᱡᱚᱛᱚ ᱟᱹᱛᱩ ᱨᱮᱜᱮ ᱱᱟᱦᱟᱜ ᱱᱚᱣᱟ ᱡᱤᱱᱤᱥ ᱫᱚ ᱢᱮᱱᱟᱜᱼᱟ᱾ ᱡᱮ ᱠᱤ ᱩᱱᱠᱩ ᱱᱟᱦᱮᱞ ᱟᱨ ᱡᱟᱦᱟᱸ ᱛᱟᱦᱮᱱ ᱠᱟᱱ ᱛᱟᱦᱮᱱᱟ ᱥᱮᱫᱟᱭ ᱩᱱ ᱚᱠᱛᱮ ᱠᱚ ᱥᱤᱭᱮᱫ ᱠᱟᱱ ᱛᱟᱦᱮᱱ ᱱᱤᱛ ᱠᱟᱛᱮᱫ ᱫᱚ ᱱᱟᱦᱮᱞ ᱠᱚᱫᱚ ᱟᱹᱰᱤ ᱠᱚᱢ ᱵᱟᱠᱚ ᱥᱤᱭᱮᱫ ᱠᱟᱱᱟ᱾ ᱪᱮᱫᱟᱜ ᱡᱮ ᱱᱤᱛ ᱠᱟᱛᱮᱫ ᱫᱚ ᱱᱟᱦᱟᱜ ᱜᱟᱹᱰᱤ ᱠᱚᱛᱮ ᱜᱟᱹᱰᱤ ᱠᱚᱛᱮ ᱠᱩᱥᱤᱭᱮᱫ ᱠᱟᱱᱛᱮ ᱚᱱᱟᱛᱮ ᱱᱟᱦᱮᱞ ᱠᱚᱫᱚ ᱠᱚ ᱦᱤᱲᱤᱧ ᱵᱟᱲᱟ ᱣᱟᱠᱟᱜ-ᱟ᱾ ᱟᱨ ᱡᱟᱦᱟᱸ ᱢᱤᱫ ᱵᱟᱨ ᱢᱮᱱᱟᱜ ᱠᱚᱣᱟ ᱩᱱᱠᱩ ᱫᱚ ᱱᱟᱦᱟᱜ ᱠᱚᱪᱟ ᱠᱚᱨᱮ ᱪᱟᱥ ᱞᱟᱹᱜᱤᱫ ᱛᱮ ᱟᱨ ᱵᱟᱲᱜᱮ ᱠᱚᱨᱮ ᱥᱤ ᱞᱟᱹᱜᱤᱫ ᱛᱮ ᱩᱜ ᱟᱨ ᱚᱱᱟ ᱫᱚ ᱠᱚ ᱪᱤᱠᱟᱹᱭ ᱛᱟᱦᱮᱱᱟ? ᱢᱮᱱᱠᱷᱟᱱ ᱞᱟᱹᱴᱩ ᱞᱟᱹᱴᱩ ᱠᱷᱮᱛ ᱡᱩᱫᱤᱢ ᱥᱤᱭᱳᱜ ᱮᱢ ᱞᱟᱹᱜᱤᱫ ᱮᱢ ᱞᱟᱜᱟᱣ ᱮᱭᱟ ᱱᱟᱦᱟᱜ ᱡᱟᱦᱟᱸᱭ ᱜᱮ ᱱᱮᱛᱟᱨ ᱠᱚ ᱦᱚᱲ ᱛᱟᱦᱚᱞᱮ ᱫᱚᱞᱮ ᱦᱟᱸᱜ ᱟᱹᱰᱤ ᱟᱸᱴᱮ ᱟᱥᱠᱤᱛᱚᱜᱼᱟ ᱟᱨ ᱟᱹᱰᱤ ᱟᱭᱢᱟ ᱚᱠᱛᱮ ᱞᱟᱜᱟᱜᱼᱟ ᱱᱟ ᱢᱤᱫᱴᱮᱱ ᱠᱷᱮᱛ ᱪᱟᱥ ᱫᱤᱱ ᱱᱮᱛᱟᱨ ᱡᱩᱫᱤ ᱥᱤᱭᱟ ᱯᱮ ᱫᱤᱱ ᱞᱟᱜᱟᱣᱟᱭᱟ ᱩᱱᱤ᱾ ᱩᱱᱤ ᱦᱚᱲ ᱱᱟᱦᱟᱜ ᱚᱱᱟ ᱥᱤ ᱛᱮ ᱚᱱᱟ ᱠᱷᱮᱛ ᱟᱨ ᱡᱩᱫᱤ ᱚᱱᱟ ᱡᱟᱭᱜᱟ ᱨᱮᱜᱮ ᱡᱩᱫᱤ ᱢᱤᱫᱴᱮᱱ ᱜᱟᱹᱰᱤ ᱞᱟᱜᱟᱣᱮᱫ ᱛᱟᱦᱚᱞᱮ ᱫᱚ ᱢᱤᱫ ᱜᱷᱟᱱᱴᱟ ᱨᱮ ᱱᱟᱦᱟᱜ ᱠᱷᱚᱡ ᱜᱮ ᱵᱟᱛ ᱠᱷᱚᱡ ᱜᱮ ᱱᱟᱦᱟᱜ ᱚᱸᱰᱮ ᱨᱚᱦᱚᱭ ᱠᱚ ᱮᱛᱚᱦᱚᱵ ᱫᱟᱲᱮᱭᱟᱜᱼᱟ᱾ ᱦᱳᱭ ᱟᱫᱚ ᱚᱱᱟ ᱱᱟᱦᱮᱞ ᱟᱠᱚᱢᱟ ᱵᱟᱠᱚ ᱪᱤᱭᱟᱹ ᱮᱫ ᱠᱟᱱ ᱵᱟᱹᱭ ᱵᱟᱹᱭ ᱛᱮᱵᱚᱱ ᱦᱤᱲᱤᱧᱮᱫ ᱠᱟᱱᱟ ᱟᱫᱚ ᱟᱵᱚᱣᱟᱜ ᱠᱟᱛᱷᱟ ᱦᱚᱸ ᱱᱚᱣᱟ ᱥᱮᱫᱟᱭ ᱠᱚ ᱤᱛᱤᱦᱟᱥ ᱨᱮ ᱞᱮᱠᱟ ᱪᱷᱟᱯᱟ ᱛᱟᱦᱮᱱᱟ᱾ ᱡᱮ ᱟᱹᱫᱤᱵᱟᱹᱥᱤ ᱫᱚ ᱱᱟᱦᱟᱜ ᱥᱟᱦᱮᱱ ᱠᱮ ᱤᱭᱟᱹ ᱟᱨ ᱱᱟᱦᱮᱞ ᱠᱚ ᱥᱤᱭᱮᱫ ᱠᱟᱱ ᱛᱟᱸᱦᱮᱱᱟ ᱢᱤᱫ ᱡᱚᱠᱷᱮᱡ ᱟᱨ ᱱᱤᱛ ᱪᱤᱠᱟ. ᱛᱮᱫᱚ ᱟᱫ ᱪᱟᱵᱟᱭᱮᱱᱟ ᱚᱱᱟ ᱫᱚ ᱦᱳᱭ ᱥᱮ᱾
ᱦᱳᱭ ᱦᱳᱭ ᱟᱹᱰᱤ ᱡᱚᱛᱷᱟᱛ ᱠᱟᱛᱷᱟ ᱵᱤᱱ ᱞᱟᱹᱭ ᱦᱚᱪᱚ ᱠᱟᱫᱟ᱾ ᱪᱮᱫᱟᱜ ᱥᱮ ᱱᱮᱛᱟᱨ ᱫᱤᱱ ᱫᱚᱢᱟ ᱡᱷᱚᱛᱚ ᱟᱫ ᱤᱫᱤᱜ ᱠᱟᱱ ᱛᱟᱵᱚᱱᱟ ᱥᱮ᱾ ᱡᱚᱛᱚ ᱨᱚᱠᱚᱢ ᱡᱤᱱᱤᱥ ᱜᱮᱠᱚ ᱵᱚᱱ ᱮᱸ ᱟᱵᱚᱣᱟᱜ ᱡᱟᱦᱟᱸ ᱮᱠᱪᱩᱭᱮᱞᱤ ᱮᱸ ᱱᱟᱦᱮᱞ ᱥᱤ ᱛᱟᱵᱚᱱ ᱮᱵᱟᱨᱮ ᱡᱟᱦᱟᱸ ᱰᱟᱝᱨᱤ ᱢᱮᱨᱚᱢ ᱪᱷᱟᱲᱟ ᱟᱵᱚᱨᱮᱱ ᱦᱮᱸ ᱡᱟᱦᱟᱸ ᱠᱚ ᱛᱟᱦᱮᱸ ᱠᱟᱱᱟ ᱯᱟᱹᱦᱤᱞ ᱰᱟᱹᱝᱨᱤ ᱢᱮᱨᱚᱢ ᱡᱷᱚᱛᱚ ᱠᱚ ᱛᱟᱦᱮᱸ ᱠᱟᱱᱟ᱾ ᱥᱤᱢ ᱰᱟᱹᱝᱨᱤ ᱱᱮᱛᱟᱨ ᱢᱟ ᱵᱟᱹᱭ ᱵᱟᱹᱭᱛᱮ ᱵᱟᱡᱟᱨ ᱥᱮᱫ ᱜᱮᱠᱚ ᱪᱟᱞᱟᱜ ᱠᱟᱱᱟ ᱜᱚᱢᱠᱮ᱾ ᱫᱤᱥᱚᱢ ᱵᱟᱹᱜᱤ ᱠᱟᱛᱮ᱾ ᱡᱟᱱᱟᱢ ᱦᱮᱸ
ᱦᱳᱭ ᱟᱱᱟ ᱢᱟ
ᱟᱹᱵᱤᱱᱟᱜ ᱥᱟᱣᱩᱱᱰ ᱜᱤ ᱡᱤᱞᱟᱹᱝ ᱠᱚᱢ ᱞᱮᱠᱟ ᱵᱩᱡᱷᱟᱹᱜ ᱠᱟᱱ ᱛᱟᱹᱵᱤᱱᱟ᱾
ᱦᱳᱭ ᱜᱚᱝᱠᱮ ᱭᱟ ᱱᱤᱛᱚᱜ ᱵᱮᱱ ᱟᱸᱡᱚᱢᱮᱫ ᱠᱟᱱᱟ?
ᱦᱮᱸ ᱞᱟᱹᱭ ᱫᱟᱹᱞᱤᱧ ᱡᱮ ᱱᱚᱝᱠᱟ ᱟᱵᱚ ᱫᱤᱥᱚᱢ ᱨᱮᱱ ᱦᱚᱲ ᱡᱮᱢᱚᱱ ᱡᱮᱢᱚᱱ ᱧᱮᱞ ᱠᱚᱵᱤᱱ ᱥᱮ ᱡᱟᱦᱟᱸᱭ ᱪᱟᱥ ᱠᱟᱹᱢᱤ ᱠᱚᱨᱮ ᱜᱮ ᱦᱳᱭᱛᱳ᱾ ᱢᱩᱱᱤᱥ ᱠᱚᱵᱤᱱ ᱯᱟᱸᱡᱟ ᱠᱚᱣᱟ᱾ ᱥᱮ ᱟᱨ ᱧᱮᱞ ᱠᱚᱵᱤᱱ ᱱᱮᱛᱟᱨ ᱫᱚ ᱦᱚᱭᱛᱳ ᱟᱛᱩ ᱠᱚᱨᱮ ᱦᱚᱲ ᱜᱮ ᱵᱟᱠᱚ ᱛᱟᱦᱮᱸᱱ ᱠᱟᱱᱟ ᱵᱤᱫᱮᱥ ᱩᱸ ᱠᱚᱨᱮ ᱠᱚ ᱪᱟᱞᱟᱜ ᱠᱟᱱᱟ ᱠᱟᱹᱢᱤ ᱮᱸ ᱡᱟᱦᱟᱸ ᱟᱛ ᱟᱹᱛᱩ ᱠᱚᱨᱮ ᱢᱟᱱᱮ ᱥᱮᱨᱚᱠᱚᱢ ᱦᱚᱲ ᱦᱚᱸ ᱵᱟᱵᱤᱱ ᱧᱟᱢ ᱠᱚᱣᱟ ᱯᱟᱸᱡᱟ ᱛᱮ᱾ ᱡᱮ ᱦᱟᱱᱟᱴᱟᱜ ᱥᱮ ᱱᱷᱟᱣᱟᱴᱟᱜ ᱵᱤᱱ ᱠᱟᱹᱢᱤ ᱦᱚᱪᱚ ᱠᱚᱣᱟ᱾
ᱦᱳᱭ ᱜᱚᱢᱠᱮ ᱟᱨ ᱱᱚᱣᱟ ᱫᱚ ᱟᱹᱰᱤ ᱥᱟᱹᱨᱤ ᱠᱟᱛᱷᱟ ᱵᱮᱱ ᱢᱮᱱ ᱠᱮᱜᱼᱟ ᱡᱮ ᱟᱛᱼᱼ ᱟᱹᱛᱩ ᱜᱟᱶᱛᱟ ᱨᱮᱦᱚᱸ ᱱᱤᱛᱚᱜ ᱫᱚ ᱟᱹᱰᱤ ᱠᱚᱢ ᱦᱚᱲ ᱜᱮ ᱱᱟᱜᱷ ᱠᱟᱹᱢᱤ ᱱᱚᱝᱠᱟᱼᱼ ᱪᱟᱥ ᱠᱟᱹᱢᱤ ᱠᱚ ᱟᱲᱮ ᱞᱟᱜ ᱞᱟᱹᱜᱤᱫ ᱦᱚᱸᱢ ᱞᱟᱜᱟᱣ ᱫᱟᱲᱮ ᱭᱟᱭᱟ᱾ ᱥᱮ ᱱᱟᱦᱟᱜ ᱚᱱᱠᱟ ᱜᱟᱹᱪᱷᱤ ᱪᱟᱞᱟᱣ ᱞᱟᱹᱜᱤᱫ ᱦᱚᱸ ᱦᱳᱭ ᱥᱮ ᱥᱮ ᱟᱨᱦᱚᱸ ᱮᱢᱟᱱ ᱛᱮᱭᱟᱜ ᱠᱟᱹᱢᱤ ᱞᱟᱹᱜᱤᱫ ᱛᱮ ᱢᱟᱱᱮ ᱚᱱᱠᱟ ᱦᱚᱲ ᱵᱚᱱ ᱞᱟᱜᱟᱣ ᱫᱟᱲᱮ ᱟᱠᱚᱣᱟ ᱱᱤᱛ ᱠᱟᱛᱮᱜ ᱵᱚᱱ ᱧᱮᱞᱮᱛ ᱠᱟᱱᱟ ᱡᱮ ᱟᱵᱚ ᱪᱟᱥ ᱠᱟᱹᱢᱤ ᱠᱚᱫᱚ ᱱᱟᱜᱷ ᱩᱱᱟᱹᱜ ᱵᱟᱵᱚᱱ ᱜᱚᱨᱚ ᱡᱟᱜ ᱠᱟᱱᱟ᱾ ᱪᱮᱫᱟᱜ ᱡᱮ ᱟᱵᱚ᱾ ᱱᱤᱛᱚᱜ ᱫᱚ ᱟᱭᱢᱟ ᱮᱴᱟᱜ ᱚᱱᱠᱟ ᱪᱟᱥ ᱠᱟᱹᱢᱤ ᱠᱚ ᱢᱟᱱᱮ ᱪᱟᱥ ᱠᱟᱹᱢᱤ ᱢᱟ ᱦᱟᱸᱜ ᱢᱮᱱᱟᱜᱼᱼ ᱛᱟᱵᱚᱱ ᱜᱮᱭᱟ ᱚᱱᱟ ᱢᱟᱵᱚᱱ ᱵᱟᱰᱟᱭ ᱜᱮ ᱥᱚᱵᱽ ᱱᱟᱜᱷ ᱵᱷᱟᱜ ᱛᱮᱵᱩᱱ ᱮᱢᱴᱩ ᱟᱠ ᱠᱟᱱᱟ ᱦᱚᱲ ᱠᱚ ᱡᱮ ᱵᱷᱟᱜᱽ ᱛᱮᱧ ᱮᱢᱟ ᱵᱟ ᱠᱷᱟᱱ ᱚᱱᱟ ᱪᱟᱥ ᱜᱮ ᱱᱟᱜᱷ ᱦᱤᱡᱩᱜ ᱛᱤᱧᱟᱹ ᱤᱧᱟᱹᱜ ᱢᱟ ᱠᱷᱟᱹᱞᱤ ᱠᱷᱮᱛ ᱢᱮᱱᱟᱜᱼᱟ ᱦᱳᱭᱥᱮ ᱟᱨ ᱚᱱᱟ ᱨᱮᱠᱚ ᱨᱚᱦᱚᱭᱟ ᱟᱨ ᱟᱫᱷᱟ ᱠᱚ ᱮᱢ ᱦᱚᱴᱚᱣ ᱟᱹᱧᱟ ᱟᱫᱚ ᱚᱱᱱᱟ ᱢᱤᱫ ᱴᱮᱱ ᱢᱤᱫ ᱵᱚᱱ ᱦᱩᱫᱤᱥ ᱮᱜ ᱠᱟᱱᱟ ᱡᱟᱦᱟᱸᱭ ᱠᱚᱫᱚ ᱟᱨ ᱡᱟᱦᱟᱸᱭ ᱠᱚᱫᱚ ᱩᱱᱠᱩ ᱠᱟᱹᱢᱤ ᱠᱚ ᱢᱮᱱᱟᱜ ᱛᱟᱠᱚᱣᱟ ᱦᱟᱸᱜ᱾ ᱮ ᱮᱴᱟᱜ ᱥᱮᱫ ᱠᱟᱹᱣᱰᱤ ᱦᱚᱸᱛᱚ ᱫᱚᱨᱠᱟᱨᱚᱜᱼᱟ ᱡᱤᱵᱚᱱ ᱠᱷᱟᱸᱰᱟᱣ ᱞᱟᱹᱜᱤᱫ ᱛᱮ᱾ ᱟᱫᱚ ᱚᱱᱟ ᱠᱟᱹᱣᱰᱤ ᱞᱟᱹᱜᱤᱫ ᱛᱮ ᱱᱟᱦᱟᱜ ᱠᱚ ᱯᱟᱨᱤᱥᱟᱱ ᱠᱚ ᱛᱟᱸᱦᱮᱱᱟ ᱟᱫᱚ ᱚᱱᱟᱛᱮ ᱱᱟᱦᱟᱜ ᱩᱱᱠᱩ ᱚᱱᱟᱵᱤᱪ ᱨᱮᱠᱚ ᱛᱟᱸᱦᱮᱱᱟ ᱟᱨ ᱱᱚᱛᱮ ᱠᱟᱹᱢᱤ ᱦᱚᱸᱠᱚ ᱞᱟᱜᱟᱣ ᱠᱟᱠᱚᱣᱟ ᱚᱲᱟᱜ ᱥᱮᱫ ᱢᱮᱱᱠᱷᱟᱱ ᱵᱟᱹᱲᱛᱤᱼᱼ ᱛᱚ ᱱᱟᱜᱷ ᱦᱟᱱᱛᱮ ᱚᱱᱟ ᱠᱟᱹᱣᱰᱤ ᱥᱮᱫ ᱜᱮᱠᱚ ᱚ ᱫᱷᱮᱭᱟᱱᱟ ᱛᱟᱵᱚᱱ ᱠᱟᱱᱟ ᱟᱵᱚᱨᱮᱱ ᱦᱚᱲ ᱠᱚ ᱦᱳᱭᱥᱮ ᱚᱱᱟ ᱞᱟᱹᱜᱤᱫ ᱵᱟᱠᱚ ᱧᱟᱯᱟ ᱢᱚᱜ ᱛᱟᱸᱦᱮᱱᱟ ᱡᱟᱦᱟᱸ ᱠᱚᱨᱮ ᱜᱮ ᱟᱠ ᱵᱟᱠ ᱢᱟᱱᱮ ᱡᱚᱞᱫᱤ ᱵᱟᱠᱚ ᱧᱟᱯᱟᱢᱚᱜ ᱛᱟᱸᱦᱮᱱᱟ ᱦᱳᱭᱥᱮ᱾
ᱦᱚᱸ ᱟᱫᱚ ᱚᱱᱟ ᱜᱮ ᱟᱨᱠᱤ᱾ ᱡᱟᱭ ᱦᱳᱠ ᱢᱚᱴᱟ ᱢᱩᱴᱤ ᱟᱛᱳ ᱠᱚᱨᱮ ᱡᱟ ᱢᱟᱱᱮ ᱦᱚᱲ ᱜᱮᱼᱼ ᱱᱮᱛᱟᱨ ᱧᱮᱞ ᱫᱟᱠᱚ ᱛᱚ ᱟᱛᱳ ᱫᱤᱥᱚᱢ ᱨᱮᱫᱚ ᱥᱮᱨᱚᱠᱚᱢ ᱪᱮᱫ ᱦᱚᱸ ᱵᱟᱹᱱᱩᱜᱼᱟ᱾ ᱡᱟᱭᱦᱳᱠ ᱵᱟᱦᱨᱮ ᱠᱚᱨᱮ ᱠᱟᱹᱢᱤ ᱵᱟᱲᱟ ᱞᱮᱠᱷᱟᱱ ᱠᱤᱪᱷᱩ ᱢᱚᱴᱟ ᱚᱝᱠᱚ ᱨᱮᱱᱟᱜ ᱯᱩᱭᱥᱟᱹ ᱧᱟᱢᱚᱜᱼᱟ ᱟᱨᱠᱤ ᱥᱮ ᱢᱤᱫ ᱛᱷᱚᱠᱼᱼ ᱛᱚ ᱯᱩᱭᱥᱟᱹ ᱠᱚ ᱧᱟᱢᱚᱜᱼᱟ᱾ ᱡᱟᱦᱟᱱᱟᱜ ᱠᱟᱹᱢᱤ ᱠᱟᱡᱽ ᱠᱚᱨᱛᱮ ᱜᱮᱞᱮ ᱚᱲᱟᱜ ᱨᱮ ᱧᱮᱞ ᱢᱮ ᱚᱠᱚᱭ ᱫᱩᱠ ᱵᱤᱯᱚᱫ ᱧᱩᱨ ᱠᱟᱣᱫᱮᱭᱟ ᱦᱚᱭ ᱛᱚ ᱚᱠᱚᱭ ᱵᱟᱯᱞᱟ ᱞᱟᱹᱜᱤᱫ ᱛᱮ ᱪᱟᱞᱟᱣ ᱟᱠᱟᱱᱟ ᱵᱟᱦᱨᱮ ᱚᱠᱚᱭᱼᱼ ᱵᱟᱯᱞᱟ ᱠᱤᱪᱷᱩ ᱠᱷᱚᱨᱪᱟ ᱞᱟᱹᱜᱤᱫ ᱟᱨᱠᱤ ᱩᱰᱩᱠ ᱞᱟᱹᱜᱤᱫᱼᱼ ᱠᱤᱪᱷᱩ ᱦᱚᱲ ᱧᱮᱞ ᱢᱮ ᱵᱷᱟᱸᱰᱟᱱ ᱚᱲᱟᱜ ᱨᱮ ᱜᱚᱛᱚ ᱠᱟᱱᱟᱭᱼᱼ ᱵᱷᱟᱸᱰᱟᱱ ᱮᱭᱟᱹ ᱠᱚ ᱧᱮᱞ ᱢᱮ ᱱᱚᱣᱟ ᱠᱚᱨᱮ ᱠᱟᱹᱢᱤ ᱛᱚ ᱯᱩᱭᱥᱟ ᱠᱚ ᱵᱟᱝ ᱛᱟᱦᱮᱱ ᱠᱟᱱ ᱛᱟᱭᱟ ᱥᱮ ᱯᱩᱭᱥᱟᱹ ᱠᱚ ᱵᱟᱝ ᱦᱩᱭᱩᱜ ᱠᱟᱱ ᱛᱟᱭᱟ᱾ ᱩᱱᱤ ᱚᱱᱟ ᱵᱟᱠᱷᱨᱟ ᱛᱮ ᱪᱟᱞᱟᱣ ᱠᱟᱱᱟᱭ ᱵᱟᱦᱨᱮ ᱠᱟᱹᱢᱤ᱾ ᱚᱠᱚᱭ ᱡᱮ ᱡᱮᱢᱚᱱ ᱢᱤᱫᱴᱟᱝ ᱦᱩᱫᱤᱥ ᱠᱟᱛᱮ ᱠᱚ ᱪᱟᱞᱟᱜᱼᱟ ᱟᱨᱠᱤ᱾
ᱦᱳᱭ ᱜᱚᱝᱠᱮ ᱚᱱᱟᱫᱚ ᱮᱱᱛᱮᱫᱼᱼ ᱚᱱᱟ ᱱᱤᱡᱮ ᱴᱷᱮᱡ ᱜᱮ ᱦᱩᱫᱤᱥ ᱠᱟᱱᱟ ᱟᱨ ᱦᱩᱫᱤᱥ ᱨᱮᱭᱟᱜ ᱜᱚᱲᱟ ᱜᱮ ᱩᱱᱠᱩ ᱴᱷᱮᱱ ᱛᱟᱦᱮᱱᱟ᱾ ᱟᱨ ᱚᱱᱟ ᱦᱩᱫᱤᱥ ᱠᱟ ᱠᱟᱛᱮᱫ ᱜᱮ ᱱᱟᱦᱟᱜ ᱞᱟᱦᱟ ᱥᱮᱫ ᱵᱚᱱ ᱟᱵᱚ ᱵᱚᱱ ᱪᱟᱞᱟᱜ ᱛᱟᱦᱮᱸᱫ